ᱳᱦ᱾
ᱟᱦ ᱜᱚᱢᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱟᱨ ᱟᱹᱞᱤᱧᱟᱜ ᱨᱚᱲ ᱴᱷᱤᱠ ᱥᱟᱦᱤᱡ ᱟᱸᱡᱚᱢ ᱧᱟᱢᱚᱜ ᱠᱟᱱᱟ ᱜᱚᱢᱠᱮ?
ᱦᱮᱸ ᱦᱮᱸ ᱴᱷᱤᱠ ᱜᱮᱭᱟ᱾ ᱟᱨ ᱛᱟᱦᱞᱮ ᱱᱟᱯᱟᱭ ᱵᱟᱲᱟ ᱜᱮᱛᱚ?
ᱦᱮᱸ ᱱᱤᱛ ᱵᱮᱲᱟ ᱫᱚ ᱦᱟᱸᱜ ᱱᱟᱯᱟᱭ ᱜᱮ, ᱟᱨ ᱟᱵᱮᱱ ᱜᱮ ᱚᱠᱟ ᱞᱮᱠᱟ ᱢᱮᱱᱟᱜ ᱟᱠᱟᱜ ᱵᱤᱱᱟ?
ᱵᱟᱝ ᱱᱤᱛᱚᱜ ᱫᱚ ᱱᱟᱜ ᱠᱷᱱᱟᱜ ᱪᱟᱥᱵᱟᱥ ᱠᱟᱹᱢᱤ ᱥᱩᱢᱚᱭ ᱠᱟᱱᱟ ᱛᱚ᱾ ᱠᱟᱹᱴᱤᱡ ᱠᱟᱹᱢᱤ ᱞᱟᱸᱜᱟ ᱠᱚ ᱟᱨᱠᱤ ᱦᱚᱲᱢᱚ ᱨᱮ ᱢᱮᱱᱟᱜ-ᱟ᱾
ᱦᱳᱭ ᱟᱫᱚ ᱪᱟᱥ ᱫᱤᱱ ᱫᱚ ᱦᱟᱜ ᱱᱚᱝᱠᱟ ᱪᱟᱥ ᱫᱚ ᱮᱠᱟᱞ ᱞᱟᱹᱠᱛᱤ ᱠᱟᱱ ᱜᱮᱭᱟ, ᱟᱫᱚ ᱪᱟᱥ ᱵᱟᱵᱚᱱ ᱪᱟᱥ ᱞᱮᱠᱷᱟᱱ ᱟᱫᱚ ᱡᱚᱢᱟᱵᱚᱱ ᱱᱟᱜ ᱪᱮᱫ ᱵᱟᱝ?
ᱦᱮᱸ ᱦᱮᱸ ᱾
ᱟᱪᱪᱷᱟ ᱜᱚᱝᱠᱮ ᱢᱮᱫᱴᱟᱝ ᱥᱟᱛᱟᱢ ᱟᱛᱮ ᱞᱟᱝ ᱨᱚᱯᱚᱲ ᱞᱮᱝᱠᱷᱟᱱ ᱱᱟᱯᱟᱭ ᱠᱚᱜᱼᱟ, ᱟᱫᱚ ᱤᱧ ᱜᱮ ᱱᱟᱦᱟᱜ ᱱᱚᱣᱟ ᱢᱤᱫᱴᱮᱱ ᱠᱩᱠᱞᱤᱧ ᱫᱚᱦᱚᱭᱮᱫᱟ ᱟᱢᱴᱷᱮᱱ ᱾ ᱡᱮ ᱟᱵᱚ ᱥᱟᱱᱛᱟᱲ ᱠᱚ ᱛᱮᱦᱮᱧ ᱱᱚᱝᱠᱟ ᱵᱮᱵᱥᱟ ᱵᱟᱹᱱᱤᱡ ᱨᱮ ᱵᱟᱝᱠᱚ ᱡᱚᱯᱲᱟᱜ ᱠᱟᱱ ᱛᱟᱵᱚᱱᱟ, ᱥᱮ ᱵᱮᱵᱽᱥᱟ ᱵᱟᱹᱱᱤᱡ ᱨᱮ ᱵᱟᱝᱠᱚ ᱟᱲᱜᱚᱱ ᱠᱟᱱᱟ, ᱟᱫᱚ ᱱᱩᱝᱠᱩ ᱪᱮᱫ ᱞᱮᱠᱟ ᱵᱷᱟᱵᱛᱮ ᱱᱚᱝᱠᱟ ᱵᱮᱵᱽᱥᱟ ᱵᱟᱱᱤᱡᱽ ᱨᱮᱠᱚ ᱟᱲ ᱜᱳ ᱫᱟᱲᱮᱭᱟᱜᱼᱟ ᱱᱚᱣᱟ ᱵᱟᱨᱮᱛᱮ ᱡᱩᱫᱤ ᱵᱤᱱ ᱫᱤᱥ ᱦᱩᱫᱤᱥ ᱠᱟᱹᱴᱤᱡ ᱵᱮᱱ ᱮᱢᱟ ᱞᱤᱧ ᱠᱷᱟᱱ ᱟᱹᱰᱤ ᱜᱮ ᱱᱟᱯᱟᱭ ᱠᱚᱜᱼᱟ ᱾
ᱟᱫᱚ ᱠᱟᱛᱷᱟ ᱫᱚ ᱦᱩᱭᱩᱜ ᱠᱟᱱᱟ ᱱᱚᱝᱠᱟ ᱟᱵᱚ ᱡᱟᱦᱟᱸ ᱟᱛᱩ ᱴᱚᱞᱟ ᱨᱮᱱ ᱦᱚᱲ ᱩᱝᱠᱩ ᱫᱚ ᱢᱟᱱᱮ ᱡᱟᱦᱟᱸ ᱯᱚᱭᱥᱟ ᱨᱳᱪᱽᱠᱟᱨ ᱨᱮᱱᱟᱜ ᱡᱟᱦᱟᱸ ᱤᱭᱟᱹ ᱟᱥᱚᱞ ᱡᱟᱦᱟᱸ ᱤᱭᱟᱹ ᱛᱟᱠᱚ ᱰᱟᱦᱟᱨ ᱛᱟᱠᱚ ᱚᱱᱟ ᱫᱚ ᱪᱟᱥᱵᱟᱥ ᱨᱮᱜᱮ ᱟᱨᱠᱤ ᱾ ᱛᱟᱦᱚᱞᱮ ᱮ ᱡᱟᱦᱟᱸ ᱠᱚ ᱪᱟᱥᱟ ᱚᱱᱟ ᱠᱷᱚᱱ ᱡᱟᱦᱟᱸ ᱯᱚ ᱴᱟᱠᱟ ᱯᱚᱭᱥᱟ ᱠᱚ ᱟᱨᱡᱟᱣᱟ, ᱚᱱᱟ ᱠᱚᱫᱚ ᱱᱟᱜ ᱠᱷᱟᱱ ᱦᱟᱯᱮᱱ ᱫᱤᱱ ᱡᱚᱠᱷᱚᱱ ᱟᱨᱦᱚᱸ ᱱᱟᱜ ᱠᱷᱟᱱ ᱮ ᱪᱟᱥᱟᱭ, ᱩᱱ ᱥᱚᱢᱚᱡ ᱞᱟᱹᱜᱤᱜ ᱮ ᱫᱚᱦᱚ ᱠᱟᱜᱟᱭ, ᱟᱨ ᱠᱤᱪᱷᱩ ᱫᱚ ᱟᱭᱟᱜ ᱚᱲᱟᱜ ᱨᱮᱱᱟᱜ ᱥᱚᱝᱥᱟᱨ ᱨᱮᱱᱟᱜ ᱠᱟᱹᱢᱤ ᱥᱮ ᱡᱟᱦᱟᱸ ᱚᱲᱟᱜ ᱨᱮ ᱫᱩᱠ ᱵᱮᱲ ᱨᱮ ᱥᱮ ᱥᱩᱠ ᱵᱮᱲᱟ ᱨᱮ ᱡᱟᱦᱟᱸ ᱠᱚ ᱠᱟᱹᱣᱰᱤ ᱠᱚ ᱞᱟᱜᱟᱜᱼᱟ, ᱩᱱ ᱥᱚᱢᱚᱡ ᱚᱱᱟ ᱞᱟᱹᱜᱤᱜ ᱮ ᱫᱚᱦᱚ ᱠᱟᱜᱼᱟᱭ ᱾ ᱤᱱᱟᱹ ᱦᱚᱛᱮᱜ ᱛᱮ ᱤᱧ ᱫᱩᱧ ᱢᱚᱱᱮᱭᱟ ᱥᱟᱱᱛᱟᱲ ᱫᱚ ᱵᱮᱵᱽᱥᱟ ᱥᱮᱫ ᱫᱚ ᱩᱱᱟᱹᱜ ᱫᱚ ᱢᱚᱱᱮ ᱯᱟᱪᱩᱜ ᱛᱟᱠᱚᱣᱟ ᱾ ᱢᱤᱫ ᱵᱟᱨ ᱦᱚᱲ ᱢᱮᱱᱟᱜ ᱠᱚᱣᱟ ᱦᱮᱸ ᱵᱮᱵᱽᱥᱟ ᱥᱮᱫ ᱠᱟᱹᱴᱤᱡ ᱢᱚᱱᱮ ᱢᱮᱱᱟᱜ ᱛᱟᱠᱚᱣᱟ ᱩᱝᱠᱩ ᱠᱚ ᱠᱚᱨᱟᱣ ᱦᱚᱸᱠᱚ ᱠᱚᱨᱟᱣ ᱵᱟᱲᱟᱭ ᱜᱮᱭᱟ ᱾ ᱵᱟᱝ ᱫᱚ ᱵᱟᱝ᱾ ᱮ ᱛᱟᱣ ᱩᱝᱠᱩ ᱫᱚ ᱩᱱᱟᱹᱜ ᱦᱟᱹᱵᱤᱡ ᱦᱚᱸ ᱵᱟᱝ ᱾ ᱡᱮ ᱮᱴᱟᱜ ᱦᱚᱲ ᱡᱟᱦᱟᱸ ᱞᱮᱠᱟ ᱥᱮ ᱮᱴᱟᱜ ᱟᱵᱚ ᱥᱟᱱᱛᱟᱲ ᱵᱟᱛᱮᱫ ᱮᱴᱟᱜ ᱦᱚᱲ ᱡᱟᱦᱟᱸ ᱞᱮᱠᱟ ᱵᱮᱵᱽᱥᱟ ᱨᱮ ᱡᱚᱯᱲᱟᱣ ᱢᱮᱱᱟᱜ ᱠᱚᱣᱟ ᱾ ᱚᱝᱠᱟ ᱫᱚ ᱩᱱᱟᱹᱜ ᱦᱟᱹᱵᱤᱡ ᱫᱚ ᱡᱚᱯᱲᱟᱣ ᱯᱟᱪᱩᱜ ᱠᱟᱱᱟ ᱾ ᱦᱮᱸ ᱞᱟᱹᱠᱛᱤ ᱫᱚ ᱞᱟᱹᱠᱛᱤ ᱠᱟᱱᱟ ᱟᱵᱚᱣᱟᱜ ᱡᱚᱯᱲᱟᱣ ᱫᱚ, ᱠᱤᱱᱛᱩ ᱵᱮᱥᱤᱨ ᱵᱷᱟᱜᱽ ᱦᱚᱲᱜᱮ ᱱᱮᱛᱟᱨ ᱫᱚ ᱵᱮᱵᱽᱥᱟ ᱫᱚ ᱥᱟᱱᱛᱟᱲ ᱫᱚ ᱵᱟᱠᱚ ᱠᱩᱥᱤᱭᱟᱜᱼᱟ ᱞᱟᱡᱟᱜ ᱟᱠᱚ ᱾ ᱦᱮᱸ ᱥᱮ ᱵᱟᱝ?
ᱦᱳᱭ ᱦᱳᱭ ᱟᱫᱚ ᱟᱵᱚ ᱥᱟᱱᱛᱟᱲ ᱫᱚ ᱦᱟᱸᱜ ᱱᱚᱝᱠᱟ ᱵᱤᱨᱵᱩᱨᱩ ᱮᱞᱟᱠᱟ ᱠᱚᱨᱮᱫ ᱜᱮ ᱦᱟᱸᱜ ᱡᱟᱹᱥᱛᱤ ᱠᱟᱭ ᱛᱮᱵᱚᱱ ᱛᱟᱦᱮᱱᱟ ᱾ ᱟᱫᱚ ᱟᱵᱚ ᱥᱟᱱᱛᱟᱲ ᱫᱚ ᱦᱟᱸᱜ ᱱᱚᱝᱠᱟ ᱞᱟᱡᱟᱣ ᱟᱨ ᱵᱟᱝ ᱢᱮᱥᱟᱜ ᱟᱵᱚᱱ ᱫᱚᱢᱮ ᱠᱚᱢ ᱱᱟᱦᱟᱜ ᱾ ᱱᱚᱝᱠᱟ ᱟᱫᱚ ᱦᱚᱲ ᱠᱚ ᱥᱟᱞᱟᱜ ᱱᱚᱝᱠᱟ ᱵᱚᱱ ᱢᱮᱥᱟ ᱞᱮᱱᱠᱷᱟᱱ ᱵᱩᱫᱽᱫᱷᱤ ᱡᱩᱠᱛᱤ ᱦᱚᱸ ᱧᱟᱢᱚᱜ ᱜᱮᱭᱟ ᱾
ᱦᱳᱭ ᱦᱳᱭ ᱾
ᱟᱫᱚ ᱨᱚᱲ ᱠᱚ ᱞᱟᱡᱟᱜ ᱜᱮᱭᱟ ᱛᱚ ᱟᱫᱚ ᱦᱳᱭᱛᱚ ᱚᱱᱟ ᱠᱷᱟᱹᱛᱤᱨ ᱜᱮ ᱦᱟᱸᱜ ᱵᱟᱠᱚ ᱟᱬᱜᱚ ᱠᱟᱫᱟ ᱛᱮᱦᱮᱧ ᱡᱩᱫᱤ ᱵᱮᱵᱽᱥᱟ ᱵᱟᱱᱤᱡᱽ ᱨᱮᱵᱚᱱ ᱟᱬᱜᱚᱱᱟ, ᱚᱱᱟ ᱠᱷᱮᱛᱨᱮ ᱨᱮ ᱧᱮᱞᱚᱜᱼᱟ ᱠᱚ ᱠᱟᱹᱣᱰᱤ ᱫᱚ ᱦᱟᱸᱜ ᱞᱟᱹᱠᱛᱤᱜ ᱜᱮᱭᱟ᱾
ᱦᱚᱭ ᱾
ᱛᱚ ᱟᱹᱞᱤᱧᱟᱜ ᱩᱭᱦᱟᱹᱨ ᱛᱮᱫᱚ ᱵᱮᱵᱽᱥᱟ ᱵᱚᱞᱛᱮ ᱱᱚᱝᱠᱟ ᱢᱟᱨᱟᱝ ᱫᱷᱟᱨᱟ ᱦᱳᱴᱮᱞ ᱟᱨ ᱵᱟᱝ ᱱᱚᱝᱠᱟ ᱞᱩᱜᱽᱲᱤᱡ ᱠᱚ ᱦᱮᱸ ᱟᱨ ᱠᱟ ᱪᱩᱲᱤ ᱠᱚ ᱱᱚᱜᱼᱚ ᱱᱚᱜᱼᱚᱠᱟᱱᱟᱜ ᱵᱮᱵᱽᱥᱟ ᱠᱚᱨᱮᱫ ᱡᱩᱫᱤ ᱟᱬᱜᱚᱱᱟᱵᱚᱱ ᱛᱟᱞᱦᱮ ᱮᱸ ᱠᱟᱹᱣᱰᱤ ᱫᱚᱦᱟᱸᱜ ᱟᱹᱰᱤ ᱜᱟᱱ ᱜᱮ ᱞᱟᱜᱟᱜᱼᱟ ᱾
ᱟᱛᱳ ᱨᱮ ᱱᱚᱝᱠᱟ ᱮ ᱢᱮᱱᱟᱜ ᱠᱟᱜ ᱠᱚᱣᱟ ᱱᱩᱠᱩ ᱠᱚᱫᱚ ᱱᱮᱛᱟᱨ ᱧᱮᱞᱚᱜ ᱠᱟᱱᱟ ᱟᱹᱛᱩ ᱫᱤᱥᱚᱢ ᱠᱚᱨᱮ ᱫᱚ ᱵᱤᱨ ᱵᱩᱨᱩ ᱢᱮᱱᱟᱜᱼᱟ ᱟᱫᱚ ᱠᱟ ᱡᱟᱹᱥᱛᱤ ᱠᱟᱭᱛᱮ ᱢᱮᱨᱚᱢ ᱠᱚ ᱟᱹᱥᱩᱞ᱾ ᱟᱨ ᱵᱟᱝ ᱰᱟᱝᱨᱤ ᱠᱚ, ᱵᱷᱤᱰᱤ ᱠᱚ, ᱦᱮᱸ ᱜᱮᱰᱮ ᱠᱚ ᱱᱚᱜᱼᱚᱝᱠᱟᱱᱟᱜ ᱦᱚᱸ ᱟᱬᱜᱳ ᱜᱟᱱᱚᱜ ᱜᱮᱭᱟ ᱾ ᱟᱫᱚ ᱟᱵᱚ ᱥᱟᱱᱛᱟᱲ ᱫᱚ ᱦᱟᱸᱜ ᱚᱝᱠᱟ ᱞᱮᱠᱟ ᱦᱚᱭᱛᱚ ᱵᱩᱫᱽᱫᱷᱤ ᱫᱷᱟᱨᱟ ᱦᱚᱸ ᱵᱟᱹᱱᱩᱜ ᱟᱠᱟᱜ ᱛᱟᱵᱚᱱ ᱛᱮ ᱦᱚᱭᱛᱚ ᱱᱚᱣᱟ ᱠᱚᱨᱮᱜ ᱦᱚᱸ ᱵᱟᱵᱚᱱ ᱡᱚᱯᱟᱲᱟᱜ ᱠᱟᱱᱟ ᱟᱫᱚ
ᱱᱚᱝᱠᱟ ᱢᱮᱨᱚᱢ ᱰᱟᱝᱨᱤ ᱫᱚ ᱦᱟᱸᱜ ᱮᱠᱟᱞ ᱫᱚᱦᱚ ᱞᱟᱹᱠᱛᱤ ᱠᱟᱱᱟ ᱱᱚᱣᱟ ᱠᱚ ᱥᱟᱶ ᱥᱟᱶᱛᱮ ᱵᱤᱨ ᱵᱩᱨᱩ ᱨᱮᱱᱟᱜ ᱱᱚᱝ ᱠᱟ ᱮᱸ ᱥᱟᱠᱟᱢ ᱠᱚ ᱱᱚᱜᱼᱚ ᱱᱚᱣᱟ ᱠᱚ ᱦᱟᱸᱜ ᱡᱩᱫᱤ ᱵᱚᱱ ᱟᱬᱜᱚ ᱠᱚᱜᱼᱟ ᱵᱮᱵᱽᱥᱟ ᱠᱚᱨᱮᱫ ᱱᱚᱣᱟ ᱫᱚᱦᱟᱸᱜ ᱟᱹᱰᱤ ᱜᱮ ᱱᱟᱯᱟᱭ ᱠᱚᱜᱼᱟ ᱾ ᱟ ᱚᱱᱟ ᱥᱟᱶ ᱥᱟᱶᱛᱮ ᱧᱮᱞᱚᱜ ᱯᱳᱞᱴᱤ ᱯᱷᱟᱢ ᱡᱩᱫᱤ ᱵᱚ ᱦᱩᱰᱤᱧ ᱫᱷᱟᱨᱟ ᱵᱚᱱ ᱠᱷᱩᱞᱟᱹᱣ ᱠᱟᱜ ᱠᱮᱭᱟ ᱾ ᱱᱚᱣᱟ ᱛᱮᱦᱚᱸ ᱟᱹᱰᱤ ᱠᱚᱢ ᱫᱤᱱ ᱨᱮ ᱟᱨ ᱱᱚᱝᱠᱟ ᱠᱟᱹᱣᱰᱤ ᱟᱨᱡᱟᱣ ᱫᱚ ᱦᱟᱸᱜ ᱜᱟᱱᱚᱜ ᱜᱮᱭᱟ ᱢᱟᱱᱮ ᱮᱴᱟᱜ ᱠᱚ ᱠᱷᱚᱱ ᱱᱚᱝᱠᱟ ᱪᱟᱥᱵᱟᱥ ᱟᱨ ᱵᱟᱝ ᱱᱚᱝᱠᱟ ᱥᱟᱨᱟᱫᱤᱱ ᱠᱷᱟᱴᱟᱣ ᱠᱟᱛᱮᱜ ᱡᱟᱦᱟᱸ ᱛᱤᱱᱟᱹᱜ ᱟᱨᱡᱟᱣ ᱵᱟᱝ ᱜᱟᱱᱚᱜᱼᱟ ᱚᱱᱟ ᱠᱷᱚᱱ ᱫᱚ ᱦᱟᱸᱜ ᱟᱥᱟ ᱠᱚᱨᱤ ᱟᱞᱤᱧᱟᱜ ᱢᱚᱱᱮ ᱛᱮᱫᱚ ᱞᱟᱹᱭᱟᱭ ᱡᱟᱹᱥᱛᱤ ᱜᱮ ᱦᱟᱸᱜ ᱵᱮᱵᱽᱥᱟ ᱵᱟᱱᱤᱡᱽ ᱠᱚᱨᱮ ᱫᱚ ᱱᱚᱝᱠᱟ ᱟᱨᱡᱟᱣ ᱜᱟᱱᱚᱜᱼᱟ᱾
ᱮᱦᱮᱸ
ᱵᱚ ᱥᱟᱱᱛᱟᱲ ᱫᱚᱦᱟᱸᱜ ᱵᱟᱹᱲᱛᱤ ᱵᱚ ᱞᱟᱡᱟᱜ ᱞᱟᱡᱟᱣ ᱟᱨ ᱵᱟᱝ ᱵᱚᱛᱚᱨ ᱫᱚ ᱦᱟᱸᱜ ᱪᱟᱵᱟ ᱞᱟᱹᱠᱛᱤ ᱠᱟᱱᱟ᱾ ᱮᱝᱠᱟ ᱮᱴᱟᱜ
ᱦᱳᱭ᱾
ᱢᱮᱥᱟᱜ ᱦᱩᱭᱩᱜᱼᱟ ᱵᱩᱫᱽᱫᱷᱤ ᱡᱩᱠᱛᱤ ᱦᱟᱛᱟᱣ ᱦᱩᱭᱩᱜᱼᱟ ᱪᱮᱜ ᱞᱮᱠᱟ ᱵᱷᱟᱵᱽᱛᱮ ᱟᱬᱜᱚ ᱞᱮᱱᱠᱷᱟᱱ ᱱᱚᱝᱠᱟ ᱠᱟᱹᱣᱰᱤ ᱠᱚ ᱵᱷᱟᱜᱤ ᱞᱮᱠᱟ ᱟᱨᱡᱟᱣ ᱜᱟᱱᱚᱜᱼᱟ ᱦᱳᱭ ᱥᱮ᱾ ᱛᱟᱦᱞᱮ ᱜᱚᱝᱠᱮ ᱟᱵᱤᱱᱟᱜ ᱩᱭᱦᱟᱹᱨ ᱛᱮ ᱪᱮᱫ ᱮ ᱢᱮᱱᱟ ᱱᱚᱝᱠᱟ ᱟᱹᱛᱩ ᱫᱤᱥᱚᱢ ᱠᱚᱨᱮ ᱡᱟᱦᱟᱸᱭ ᱢᱮᱱᱟᱜ ᱠᱟᱜ ᱠᱚᱣᱟ ᱩᱱᱠᱩ ᱠᱚ ᱵᱮᱵᱽᱥᱟ ᱨᱮᱱᱟᱜ ᱠᱤᱪᱷᱩ ᱞᱟᱹᱭᱟᱠᱚ ᱠᱷᱟᱱ ᱟᱹᱰᱤ ᱜᱮ ᱦᱟᱸᱜ ᱱᱟᱯᱟᱭ ᱠᱚᱜᱼᱟ᱾
ᱦᱮᱸ ᱞᱟᱹᱭ ᱵᱚᱞᱛᱮ ᱫᱚ ᱱᱟᱠᱷᱟᱱᱚᱜ ᱮ ᱡᱷᱚᱛᱚ ᱦᱚᱲᱟᱜ ᱫᱚ ᱩᱱᱟᱹᱜ ᱠᱟᱹᱣᱰᱤ ᱵᱟᱝ ᱛᱟᱦᱮᱱ ᱛᱟᱠᱚᱣᱟ ᱢᱤᱜᱴᱟᱝ ᱡᱟᱦᱟᱱ ᱵᱮᱵ ᱥᱟ ᱨᱮᱜᱮ ᱡᱚᱠᱷᱚᱱᱮᱢ ᱟᱬᱜᱚᱱᱟ ᱩᱱ ᱥᱚᱢᱚᱭ ᱫᱚ ᱠᱟᱹᱴᱤᱡ ᱡᱟᱹᱥᱛᱤ ᱧᱚᱜ ᱜᱮ ᱠᱟᱹᱣᱰᱤ ᱞᱟᱜᱟᱜᱼᱟ ᱡᱟᱦᱟᱱᱟᱜ ᱵᱮᱵᱽᱥᱟ ᱨᱮᱜᱮᱢ ᱟᱬᱜᱚᱱᱟ᱾ ᱟᱢ ᱫᱚ ᱠᱟᱹᱴᱤᱡ ᱠᱟᱹᱣᱰᱤ ᱫᱚ ᱮ ᱢᱤᱜᱴᱷᱮᱱ ᱠᱟᱛᱮᱜ ᱟᱢ ᱫᱚ ᱵᱮᱵᱥᱟ ᱨᱮ ᱟᱬᱜᱚ ᱦᱩᱭᱩᱜ ᱛᱟᱢᱟ ᱛᱚ᱾ ᱟᱨ ᱚᱱᱟ ᱞᱟᱦᱟ ᱥᱮᱬᱟ ᱦᱚᱸ ᱞᱟᱹᱠᱛᱤ ᱠᱟᱱ ᱛᱟᱵᱚᱱᱟ᱾ ᱥᱮ ᱥᱩᱫᱷᱩ ᱵᱮᱵᱽᱥᱟᱨ ᱨᱤᱧ ᱟᱬᱜᱩᱭᱱᱟ ᱡᱮ ᱵᱮᱵᱥᱟ ᱟᱬᱜᱚ ᱞᱮᱱᱠᱷᱟᱱ ᱜᱮ ᱠᱟᱹᱣᱰᱤᱧ ᱟᱨᱡᱟᱣ ᱫᱟᱲᱮᱜᱼᱟ ᱚᱱᱟ ᱫᱚ ᱵᱟᱝ ᱠᱟᱱᱟ ᱱᱟᱜ ᱠᱷᱟᱱᱚᱜ, ᱵᱮᱵᱽᱥᱟ ᱦᱚᱸ ᱢᱤᱜᱴᱟᱱ ᱫᱷᱳᱨᱡᱚ ᱞᱮᱠᱟᱱ ᱡᱤᱱᱤᱥ ᱠᱟᱱᱟ᱾ ᱚᱱᱮ ᱵᱚᱸᱜᱟ ᱞᱮᱠᱟᱱ ᱡᱤᱱᱤᱥ ᱠᱟᱱᱟ ᱟᱢᱮᱢ ᱵᱷᱟᱜᱮ ᱪᱮᱦᱨᱟᱢ ᱫᱮᱵᱟᱼᱥᱮᱵᱟ ᱞᱮᱱᱠᱷᱟᱱ ᱟᱢ ᱫᱚ ᱴᱷᱤᱠ ᱜᱮ ᱧᱮᱞ ᱢᱮᱭᱟ ᱤᱧᱟᱜ ᱢᱚᱱᱮ ᱫᱚ ᱚᱱᱟᱭ ᱞᱮᱭᱟ ᱾ ᱟᱫᱚ ᱱᱟᱜ ᱠᱷᱟᱱᱚ ᱟᱫᱚ ᱡᱟᱦᱟ ᱞᱮᱠᱟ ᱜᱮ ᱡᱟᱦᱟᱱ ᱵᱮᱵᱥᱟ ᱜᱮ ᱡᱮᱢᱚᱱ ᱟᱛᱳ ᱚᱲᱟᱜ ᱨᱮᱫᱚ ᱤᱧ ᱫᱩᱧ ᱞᱟᱹᱭᱟ ᱡᱮ ᱮᱠᱫᱚᱢ ᱵᱤᱫᱽᱫᱷᱟ ᱨᱮᱱ ᱦᱚᱲ ᱠᱟᱱᱟ ᱵᱚᱱ ᱡᱟᱹᱥᱛᱤ ᱨᱚᱠᱚᱢᱟᱜ ᱢᱟᱨᱟᱝ ᱵᱮᱵᱽᱥᱟ ᱫᱚ ᱱᱟᱜ ᱠᱷᱟᱱ ᱵᱟᱝ ᱪᱟᱞᱟᱜᱼᱟ ᱾ ᱚᱱᱟ ᱠᱚᱨᱮ ᱫᱚ ᱡᱟᱦᱟᱸ ᱵᱮᱵᱥᱟ ᱡᱮᱢᱚᱱ ᱥᱟᱵ ᱠᱟᱜ ᱵᱷᱩᱥᱤᱢᱟᱞ ᱵᱟᱡᱟᱨ ᱠᱚ ᱡᱟᱦᱟᱸ ᱥᱩᱱᱩᱢ ᱵᱩᱞᱩᱝ ᱟᱨ ᱱᱟᱱᱟ ᱢᱚᱥᱞᱟ ᱯᱟᱹᱛᱤ ᱠᱚ ᱧᱟᱢᱚᱜᱼᱟ ᱥᱟᱵᱚᱱ ᱠᱚ ᱾ ᱚᱝᱠᱟᱱᱟᱜ ᱡᱩᱫᱤ ᱫᱚᱠᱟᱱ ᱠᱚ ᱠᱷᱩᱞᱟᱹᱣ ᱫᱟᱲᱮᱜᱼᱟ ᱾ ᱥᱮ ᱡᱟᱦᱟᱸᱭᱮ ᱠᱷᱩᱞᱟᱹᱣ ᱫᱟᱲᱮᱭᱟᱜᱼᱼᱟ ᱪᱚᱠ ᱧᱚᱜ ᱡᱟᱭᱜᱟ ᱛᱟᱠᱚ ᱡᱟᱦᱟᱸᱭᱟᱜ ᱡᱟᱭᱜᱟ ᱢᱮᱱᱟᱜ ᱛᱟᱭᱟ ᱾ ᱩᱰᱤ ᱪᱚᱠ ᱨᱮ ᱡᱟᱦᱱᱟᱜ ᱮ ᱡᱩᱛ ᱫᱟᱲᱮᱭᱟᱜ-ᱟ ᱡᱚᱢᱟᱜ ᱫᱚᱠᱟᱱ ᱮ ᱠᱷᱩᱞᱟᱹᱣ ᱫᱟᱲᱮᱭᱟᱜ-ᱟᱭ ᱾ ᱛᱟᱨᱯᱚᱨᱮ ᱟᱛᱳ ᱨᱮᱱ ᱜᱤᱫᱽᱨᱟᱹ ᱡᱩᱚᱫᱤ ᱠᱟᱹᱴᱤᱡ ᱚᱞᱚᱜ ᱯᱟᱲᱦᱟᱣ ᱥᱮᱫ ᱡᱟᱹᱥᱛᱤ ᱧᱚᱜ ᱜᱮᱭᱟ ᱠᱟᱹᱴᱤᱡ ᱠᱚ ᱡᱷᱩᱠ ᱧᱚᱜ ᱜᱮᱭᱟ ᱾ ᱛᱟᱦᱚᱞᱮ ᱟᱡ ᱚᱸᱰᱮ ᱯᱚᱛᱚᱵ ᱫᱚᱠᱟᱱ ᱦᱚᱸᱭ ᱠᱷᱩᱞᱟᱹᱣ ᱫᱟᱲᱮᱭᱟᱜᱼᱟ ᱾ ᱛᱟᱦᱚᱞᱮ ᱠᱷᱟᱱ ᱱᱟᱯᱟᱭᱚᱜᱼᱟ ᱟᱫᱚ ᱤᱧᱟᱹᱜ ᱢᱚᱛᱮ ᱫᱚ ᱟᱨ ᱢᱤᱫᱴᱟᱝ ᱠᱟᱛᱷᱟ ᱠᱟᱛᱷᱟᱭ ᱞᱟᱹᱭᱟ ᱡᱮ ᱡᱟᱦᱟᱸ ᱟᱛᱳ ᱴᱚᱞᱟᱮᱢ ᱛᱟᱦᱮᱱᱟ ᱾ ᱵᱮᱵᱽᱥᱟ ᱫᱚ ᱢᱤᱫᱴᱟᱝ ᱡᱤᱱᱤᱥ ᱜᱮ ᱧᱮᱞᱟᱭ ᱡᱟᱦᱟᱸ ᱟᱛᱳ ᱴᱚᱞᱟᱨᱮᱢ ᱛᱟᱦᱮᱱᱟ ᱚᱸᱰᱮ ᱡᱟᱦᱟᱸ ᱡᱤᱱᱤᱥ ᱞᱟᱹᱠ ᱛᱤᱭᱟ ᱡᱟᱦᱟᱸ ᱡᱤᱱᱤᱥ ᱨᱮᱱᱟᱜ ᱫᱚᱨᱠᱟᱨ ᱢᱮᱱᱟᱜᱼᱟ ᱾ ᱚᱸᱰᱮ ᱫᱚ ᱚᱱᱟ ᱵᱮᱵᱽᱥᱟ ᱠᱷᱩᱞᱟᱹᱣ ᱞᱮᱱᱠᱷᱟᱱ ᱵᱷᱟᱜᱮ ᱪᱟᱞᱟᱜᱼᱟ ᱤᱧ ᱫᱚ ᱚᱱᱟᱧ ᱢᱚᱱᱮᱭᱟ ᱾ ᱟᱫᱚ ᱚᱱᱟ ᱫᱚ ᱱᱟᱜ ᱠᱷᱟᱱᱚᱜ ᱯᱟᱸᱡᱟ ᱠᱟᱛᱮᱜ ᱧᱮᱞ ᱦᱩᱭᱩᱜ ᱛᱟᱢᱟ ᱡᱮ ᱤᱧᱟᱹᱜ ᱟᱹᱛᱩ ᱥᱮ ᱤᱧᱟᱹᱜ ᱱᱚᱣᱟ ᱥᱩᱨ ᱥᱩᱯᱩᱨ ᱡᱟᱭᱜᱟ ᱨ ᱪᱮᱫ ᱡᱤᱱᱤᱥ ᱠᱚᱨᱮᱱᱟᱜ ᱫᱚᱨᱠᱟᱨ ᱢᱮᱱᱟᱜᱼᱟ ᱚᱱᱠᱟᱱᱟᱜ ᱫᱚᱠᱟᱱ ᱠᱷᱩᱞᱟᱹᱣ ᱞᱮᱱᱠᱷᱟᱱ ᱾ ᱟᱨᱦᱚ ᱢᱤᱫᱴᱟᱝ ᱢᱟᱨᱟᱝ ᱡᱤᱱᱤᱥ ᱢᱮᱱᱟᱜᱼᱟ ᱟᱵᱚ ᱟᱹᱛᱳ ᱨᱮ ᱨᱟᱱ ᱢᱩᱨᱜᱟᱹᱱ ᱫᱚᱠᱟᱱ ᱟᱹᱰᱤᱜᱮ ᱠᱚᱢ ᱜᱮᱭᱟ ᱾ ᱛᱟᱦᱚᱞᱮ ᱱᱟᱜ ᱠᱷᱟᱱ ᱚᱱᱟ ᱦᱚᱸ‌ ᱨᱟᱱ ᱠᱤᱨᱤᱧ ᱠᱚᱨᱛᱮ ᱜᱮᱞᱮ ᱱᱟᱜ ᱠᱷᱟᱱ ᱦᱚᱲ ᱾ ᱵᱟᱡᱟᱨ ᱪᱟᱞᱟᱣ ᱦᱩᱭᱩᱜ ᱛᱟᱠᱚᱣᱟ ᱾ ᱵᱟᱭᱨᱮ ᱪᱟᱞᱟᱣ ᱦᱩᱭᱩᱜ ᱛᱟᱠᱚᱣᱟ ᱟᱛᱳ ᱠᱷᱚᱱ ᱫᱚᱥ ᱯᱚᱱᱨᱚ ᱠᱤᱞᱳᱢᱤᱴᱟᱨ ᱥᱟᱺᱜᱤᱧ ᱪᱟᱞᱟᱣ ᱦᱩᱭᱩᱜ ᱛᱟᱠᱚᱣᱟ ᱾ ᱦᱟᱥᱯᱟᱛᱟᱞ ᱠᱚᱦᱚᱸ ᱛᱚ ᱥᱩᱨ ᱨᱮ ᱯᱟᱹᱪᱩᱜᱼᱟ ᱛᱟᱦᱚᱞᱮ ᱚᱱᱛᱮ ᱠᱷᱚᱱᱜᱮ ᱟᱨᱦᱚᱸ ᱨᱟᱱ ᱠᱚ ᱠᱤᱨᱤᱧ ᱦᱚ ᱢᱮᱴᱟᱝ ᱟᱜ ᱤᱭᱟᱹᱜᱼᱟ ᱛᱟᱦᱚᱞᱮ ᱡᱩᱫᱤ ᱟᱛᱳ ᱴᱚᱞᱟ ᱨᱮᱦᱚᱸ ᱡᱟᱦᱟᱸᱭ ᱡᱩᱫᱤ ᱚᱱᱠᱟ ᱠᱟᱹᱴᱤᱡ ᱚᱞᱚᱜ ᱯᱟᱲᱦᱟᱣ ᱠᱟᱱᱟᱭ ᱾ ᱥᱮ ᱚᱱᱟ ᱨᱟᱱ ᱫᱚᱠᱟᱱ ᱨᱮᱱᱟᱜ ᱡᱟᱦᱟᱸ ᱯᱟᱨᱢᱤᱥᱮᱱ ᱠᱚ ᱢᱮᱱᱟᱜ ᱛᱟᱭᱟ ᱰᱤᱜᱽᱨᱤ ᱠᱚ ᱡᱩᱫᱤ ᱢᱮᱱᱟᱜ ᱛᱟᱭᱟ ᱾ ᱛᱟᱦᱚᱞᱮ ᱠᱷᱟᱱ ᱩᱱᱤ ᱟᱹᱛᱩ ᱴᱚᱞᱟ ᱨᱮᱦᱚᱸᱭ ᱠᱷᱩᱞᱟᱹᱣ ᱞᱮᱠᱷᱟᱱ ᱤᱧᱟᱹᱜ ᱢᱚᱛᱮ ᱫᱚᱭ ᱞᱟᱹᱭᱟ ᱵᱷᱟᱜᱤ ᱜᱮ ᱨᱟᱱ ᱫᱚᱠᱟᱱ ᱫᱚ ᱪᱟᱞᱟᱜᱼᱟ᱾ ᱠᱟᱨᱚᱱ ᱦᱚᱲ ᱫᱚ ᱥᱚᱵᱫᱤᱱ ᱜᱮ ᱥᱩᱠᱫᱩᱠ ᱛᱮᱜᱮ ᱪᱟᱞᱟᱜ ᱛᱟᱠᱚᱣᱟ ᱾ ᱚᱠᱟ ᱦᱤᱞᱳᱜ ᱪᱮᱜᱠᱟ ᱦᱩᱭᱩᱜ ᱛᱟᱭᱟ ᱱᱟᱜ ᱠᱷᱟᱱᱚᱜ ᱾ ᱪᱮᱫᱠᱟ ᱫᱩᱠ ᱨᱮ ᱯᱟᱲᱟᱜᱼ ᱟᱭ ᱵᱟᱢ ᱞᱟᱹᱭ ᱫᱟᱲᱮᱭᱟᱜᱼᱟ ᱱᱟᱜ ᱠᱷᱟᱱ ᱾
ᱦᱳᱭ ᱦᱳᱭ ᱱᱚᱣᱟ ᱫᱚ ᱮᱠᱟᱞ ᱡᱚᱛᱷᱟᱛ ᱠᱟᱛᱷᱟ ᱜᱮᱢ ᱢᱮᱱ ᱠᱟᱜᱼᱟ ᱟᱫᱚ ᱱᱚᱜᱼ ᱱᱟ ᱠᱚᱦᱚᱸ ᱮᱠᱟᱞ ᱞᱟᱹᱠᱛᱤᱭᱟᱵᱚᱱᱟ ᱚᱠᱟ ᱠᱚ ᱚᱱᱟ ᱟᱹᱛᱩ ᱨᱮᱱᱟᱜ ᱟᱨ ᱵᱟᱝ ᱵᱤᱨ ᱵᱩᱨᱩ ᱮᱞᱟᱠᱟ ᱠᱚᱨᱮ ᱫᱚ ᱪᱮᱫ ᱞᱟᱹᱠᱛᱤ ᱱᱚᱝᱠᱟ ᱢᱮᱱᱟᱜ ᱟᱠᱟᱫᱟ ᱡᱮᱢᱚᱱ ᱚᱱᱠᱟ ᱞᱩᱜᱽᱲᱤ ᱠᱚᱨᱮᱱᱟᱜ ᱫᱚᱠᱟᱱ ᱠᱚᱢ ᱫᱷᱟᱨᱟ ᱜᱮ ᱛᱟᱦᱮᱱᱟ ᱚᱱᱟ ᱠᱚ ᱢᱤᱫᱴᱟᱱ ᱠᱷᱩᱞᱟᱹᱣ ᱟᱨ ᱵᱟᱝ ᱱᱚᱝᱠᱟ ᱡᱚᱢᱟᱜ ᱫᱚᱠᱟᱱ ᱠᱚ ᱦᱮᱸ ᱾ ᱟᱨ ᱱᱚᱝᱠᱟ ᱵᱩᱞᱩᱝ ᱥᱩᱱᱩᱢ ᱫᱚᱠᱟᱱ ᱱᱚᱜᱱᱟ ᱠᱚ ᱾ ᱱᱚᱜᱼᱚ ᱱᱚᱝᱠᱟᱱᱟᱜ ᱡᱩᱫᱤ ᱵᱚᱱ ᱠᱷᱩᱞᱟᱹᱣ ᱫᱟᱲᱮᱭᱟᱜ ᱾ ᱮᱱᱠᱷᱟᱱ ᱟᱹᱞᱤᱧᱟᱜ ᱢᱚᱱᱮ ᱛᱮᱫᱚ ᱞᱟᱹᱭᱟ ᱟᱹᱰᱤ ᱱᱟᱯᱟᱭ ᱫᱷᱟᱨᱟ ᱜᱮ ᱪᱟᱞᱟᱜᱼᱟ ᱚᱱᱟ ᱥᱟᱶ ᱥᱟᱶᱛᱮ ᱟᱵᱚ ᱚᱲᱟᱜ ᱠᱚᱨᱮ ᱱᱚᱝᱠᱟ ᱢᱮᱨᱚᱢ ᱰᱟᱝᱨᱤ ᱟᱨ ᱵᱟᱝ ᱜᱮᱰᱮ ᱠᱚ ᱱᱚᱝᱠᱟ ᱡᱩᱫᱤ ᱵᱚᱱ ᱟᱹᱥᱩᱞ ᱫᱟᱲᱮᱭᱟᱠᱚᱣᱟ ᱡᱮᱦᱮᱛᱩ ᱟᱵᱚᱣᱟᱜ ᱱᱚᱝᱠᱟ ᱯᱩᱠᱷᱨᱤ ᱠᱚᱫᱚ ᱢᱮᱱᱟᱜ ᱟᱠᱟᱫ ᱜᱮᱭᱟ ᱾ ᱟᱫᱚ ᱛᱮᱦᱚᱸ ᱚᱱᱮ ᱟᱥᱟ ᱠᱚᱨᱮ ᱠᱚᱢ ᱠᱷᱚᱨᱪᱟ ᱛᱮᱦᱟᱸᱜ ᱦᱩᱭ ᱜᱚᱫᱚᱜ ᱜᱮᱭᱟ᱾ ᱟᱫᱚ ᱥᱚᱢᱚᱭ ᱨᱟᱱ ᱢᱩᱨᱜᱟᱹᱱ ᱡᱩᱫᱤ ᱵᱚᱱ ᱮᱢ ᱫᱟᱲᱮᱭᱟ ᱠᱚᱣᱟ ᱛᱟᱦᱚᱞᱮ ᱦᱚᱭᱛᱳ ᱱᱚᱝᱠᱟ ᱜᱮᱰᱮ ᱠᱚᱦᱚᱸ ᱵᱟᱠᱚ ᱜᱚᱡ ᱜᱚᱫᱚᱜᱼᱟ ᱟᱨ ᱵᱟᱝ ᱢᱮᱨᱚᱢ ᱠᱚᱦᱚᱸ ᱦᱮᱸ ᱟᱫᱚ ᱩᱱᱠᱩ ᱠᱚᱨᱮ ᱫᱚ ᱧᱮᱞᱚᱜ ᱠᱟᱱᱟ ᱠᱷᱚᱨᱪᱟ ᱫᱚ ᱦᱟᱸᱜ ᱛᱮᱢᱚᱱ ᱮᱠᱴᱟ ᱫᱚ ᱵᱟᱹᱱᱩᱜᱼᱟ᱾ ᱪᱮᱫᱟᱜ ᱥᱮ ᱟᱵᱚ ᱵᱤᱨ ᱠᱚ ᱮᱞᱟᱠᱟ ᱚᱱᱟ ᱥᱟᱠᱟᱢ ᱠᱚ ᱯᱟᱞᱦᱟ ᱠᱚ ᱱᱚᱜᱼᱚ ᱠᱟᱱᱟᱜ ᱠᱚ ᱡᱩᱫᱤ ᱵᱚᱱ ᱡᱚᱢ ᱪᱚ ᱫᱟᱲᱮᱭᱟ ᱠᱚᱣᱟ ᱟᱨ ᱵᱟᱝ ᱜᱷᱟᱥ ᱠᱚ ᱱᱤᱭᱟᱹ ᱠᱚᱛᱮ ᱜᱮ ᱦᱟᱸᱜ ᱦᱩᱭᱩᱜᱼᱟ ᱱᱚᱝᱠᱟ ᱥᱮᱨᱢᱟ ᱯᱩᱨᱟᱹᱣ ᱨᱮ ᱵᱷᱟᱹᱜᱤ ᱧᱚᱜ ᱠᱟᱹᱣᱰᱤ ᱟᱨᱡᱟᱣ ᱜᱟᱱᱚᱜᱼᱟ᱾ ᱟᱫᱚ ᱱᱚᱝᱠᱟ ᱨᱳᱜᱽ ᱟᱡᱟᱨ ᱢᱟ ᱢᱮᱱᱟᱜ ᱟᱠᱟᱫ ᱜᱮᱭᱟ ᱟᱫᱚ ᱚᱝᱠᱟ ᱥᱚᱢᱚᱭ ᱢᱚᱛᱚ ᱮᱠᱟᱞ ᱩᱱᱠᱩ ᱧᱮᱞ ᱞᱟᱹᱠᱛᱤ ᱚᱠᱟ ᱞᱮᱠᱟ ᱨᱩᱣᱟᱹ ᱦᱟᱹᱥᱩ ᱦᱮᱸ ᱟᱫᱚ ᱡᱩᱫᱤ ᱵᱟᱵᱚ ᱴᱷᱤᱠ ᱢᱚᱛᱚ ᱵᱟᱵᱚᱱ ᱨᱟᱱ ᱠᱚᱣᱟ ᱛᱟᱦᱚᱞᱮ ᱜᱚᱡᱽ ᱦᱚᱸᱠᱚ ᱜᱚᱡᱚᱜ ᱜᱮᱭᱟ ᱥᱮ ᱪᱮᱫ?
ᱚᱸ ᱦᱮᱸ ᱦᱮᱸ ᱦᱮᱸ ᱚᱱᱟ ᱫᱚ ᱠᱟᱛᱷᱟ ᱠᱟᱱ ᱜᱮᱭᱟ ᱱᱟᱜ ᱠᱷᱟᱱ ᱫᱚ
ᱦᱳᱭ᱾
ᱟᱨᱦᱚᱸ ᱢᱤᱫᱴᱟᱝ ᱤᱭᱟᱹ ᱠᱟᱛᱷᱟ ᱡᱟᱦᱟᱸ ᱵᱮᱵᱽᱥᱟ ᱫᱤᱠ ᱫᱤᱭᱮᱢ ᱞᱟᱹᱭᱠᱟᱜᱼᱟ ᱩᱭᱦᱟᱹᱨ ᱦᱮᱡ ᱟᱹᱫᱤᱧᱟ ᱡᱮ ᱟᱛᱳ ᱴᱚᱞᱟ ᱨᱮᱫᱚ ᱡᱟᱹᱥᱛᱤ ᱧᱚᱜ ᱜᱮ ᱡᱟᱹᱥᱛᱤ ᱧᱚᱜ ᱫᱚ ᱵᱟᱹᱧ ᱞᱟᱹᱭᱟ ᱟᱹᱛᱩ ᱴᱚᱞᱟ ᱨᱮ ᱟᱹᱰᱤ ᱦᱚᱲᱟᱜ ᱜᱮ ᱱᱟᱜ ᱠᱷᱟᱱ ᱯᱩᱠᱷᱨᱤ ᱛᱟᱦᱮᱱ ᱛᱟᱠᱚᱣᱟ ᱛᱟᱦᱚᱞᱮ ᱯᱩᱠᱷᱨᱤ ᱨᱮ ᱦᱟᱹᱠᱩ ᱦᱚᱸᱠᱚ ᱪᱟᱥ ᱠᱚᱣᱟ ᱠᱤᱱᱛᱩ ᱥᱟᱱᱛᱟᱲ ᱫᱚ ᱵᱟᱠᱚ ᱟᱠᱷᱨᱤᱧ ᱠᱚᱣᱟ᱾ ᱢᱟᱱᱮ ᱟᱠᱚ ᱫᱚ ᱟᱠᱚ ᱞᱟᱹ ᱚᱱᱠᱟ ᱡᱚᱢ ᱢᱚᱛᱚ ᱠᱚ ᱪᱟᱥ ᱡᱚᱱᱟᱜᱼᱟ ᱮᱴᱟᱜ ᱠᱚ ᱦᱚᱲ ᱡᱮᱢᱚᱱ ᱟᱠᱚ ᱫᱚᱠᱚ ᱪᱟᱥ ᱦᱚᱸᱠᱚ ᱪᱟᱥ ᱠᱚᱣᱟ ᱡᱚᱢ ᱦᱚᱸᱠᱚ ᱡᱚᱢ ᱠᱚᱣᱟ ᱠᱤᱱᱛᱩ ᱩᱱᱠᱩ ᱫᱚ ᱟᱥᱚᱞ ᱡᱟᱦᱟᱸ ᱠᱟᱛᱷᱟ ᱛᱟᱠᱚ ᱢᱟᱱᱮ ᱩᱱᱠᱩᱣᱟᱜ ᱪᱤᱱᱛᱟᱹ ᱵᱷᱟᱵᱽᱱᱟ ᱟᱜᱟᱢ ᱫᱤᱱ ᱨᱮᱱᱟᱜ ᱚᱱᱟ ᱫᱚ ᱦᱩᱭᱩᱜ ᱠᱟᱱᱟ ᱤᱧ ᱪᱟᱥ ᱫᱩᱧ ᱪᱟᱥ ᱮᱫᱟ ᱟᱜᱟᱢ ᱫᱤᱱ ᱡᱮᱢᱚᱱ ᱱᱚᱣᱟ ᱠᱷᱚᱱ ᱠᱟᱹᱣᱰᱤᱧ ᱟᱨᱡᱟᱣ ᱫᱟᱲᱮᱭᱟᱜ ᱢᱟ᱾
ᱦᱳᱭ ᱦᱳᱭ ᱢᱮᱱ ᱠᱟᱛᱷᱟ ᱟᱵᱚᱣᱟᱜ ᱩᱭᱦᱟᱹᱨ ᱠᱟᱹᱴᱤᱡ ᱵᱚᱫᱚᱞ ᱞᱟᱹᱠᱛᱤ ᱭᱟᱵᱚᱱᱟ᱾ ᱦᱮᱸ ᱱᱚᱝᱠᱟ ᱡᱚᱢ ᱦᱚᱸᱵᱚᱱ ᱡᱚᱢᱟ ᱠᱚᱣᱟ ᱟᱨ ᱟᱠᱷᱨᱤᱧ ᱦᱚᱸᱵᱚᱱ ᱚᱱᱟ ᱠᱷᱚᱱ ᱠᱤᱪᱷᱩ ᱠᱟᱹᱣᱰᱤ ᱡᱩᱫᱤ ᱦᱤᱡᱩᱜᱼᱟ ᱟᱨ ᱟᱵᱚ ᱥᱟᱱᱛᱟᱲ ᱢᱟᱦᱟᱜ ᱠᱟᱹᱣᱰᱤ ᱥᱮᱫ ᱛᱮᱜᱮ ᱟᱹᱰᱤ ᱜᱟᱱ ᱵᱚᱱ ᱞᱤᱪᱟᱹᱲ ᱜᱮᱭᱟ᱾ ᱱᱚᱝᱠᱟ ᱨᱳᱜᱽ ᱟᱡᱟᱨ ᱠᱚᱨᱮ ᱵᱚᱱ ᱯᱟᱲᱟᱣ ᱞᱮᱱᱠᱷᱟᱱ ᱚᱱᱟ ᱫᱚ ᱠᱟᱹᱣᱰᱤ ᱞᱟᱜᱟᱣ ᱜᱚᱫᱚᱜ ᱜᱮᱭᱟ ᱟᱫᱚ ᱱᱚᱜᱼᱚᱝ ᱠᱟᱱᱟᱜ ᱵᱮᱵᱥᱟ ᱠᱚᱨᱮ ᱡᱩᱫᱤ ᱵᱚᱱ ᱟᱬᱜᱚᱱᱟ ᱦᱳᱭᱛᱳ ᱮᱴᱟᱜ ᱱᱚᱝᱠᱟ ᱵᱤᱫᱮᱥ ᱠᱟᱹᱢᱤ ᱠᱚ ᱠᱷᱚᱱ ᱫᱚ ᱡᱟᱹᱥᱛᱤ ᱜᱮ ᱦᱟᱸᱜ ᱟᱥᱟ ᱠᱚᱨᱮ ᱱᱚᱝᱠᱟ ᱯᱚᱭᱥᱟ ᱠᱟᱹᱣᱰᱤ ᱫᱚ ᱦᱟᱸᱜ ᱟᱨᱡᱟᱣ ᱜᱟᱱᱚᱜ-ᱟ ᱾ ᱟᱹᱞᱤᱧᱟᱜ ᱢᱚᱱᱮ ᱦᱩᱭᱩᱜ-ᱟ ᱾
ᱚᱲᱟᱜ ᱨᱮ ᱛᱟᱦᱮᱸ ᱠᱟᱛᱮᱫ ᱜᱮ ᱠᱟᱹᱣᱰᱤ ᱠᱚᱢ ᱟᱨᱡᱟᱣ ᱫᱟᱲᱮᱭᱟᱜ-ᱟ ᱾ ᱵᱟᱭᱨᱮ ᱪᱟᱞᱟᱣ ᱨᱮᱱᱟᱜ ᱞᱟᱹᱠᱛᱤ ᱵᱟᱝ ᱠᱟᱱᱟ ᱾
ᱦᱳᱭ ᱟᱫᱚ ᱚᱲᱟᱜ ᱦᱚᱲ ᱦᱚᱸ ᱱᱚᱝᱠᱟ ᱫᱩᱠ ᱥᱩᱠ ᱨᱮᱠᱚ ᱯᱟᱲᱟᱣ ᱜᱚᱫᱚᱜ ᱨᱮᱦᱚᱸ ᱧᱮᱞ ᱵᱟᱲᱟ ᱜᱟᱱᱚᱜᱼᱟ ᱟᱨ ᱵᱟᱭᱨᱮ ᱨᱮ ᱠᱟᱹᱢᱤ ᱪᱟᱞᱟᱣ ᱚᱱᱛᱮ ᱫᱚ ᱦᱟᱸᱜ ᱪᱷᱚ ᱥᱟᱛ ᱢᱟᱥ ᱜᱟᱱ ᱛᱟᱦᱮᱱ ᱦᱩᱭᱩᱜ-ᱟ ᱡᱟᱦᱟᱸ ᱠᱷᱟᱹᱛᱤᱨ ᱚᱲᱟᱜ ᱦᱚᱲ ᱥᱟᱜ ᱚᱝᱠᱟ ᱡᱳᱜᱟᱡᱳᱜᱽ ᱫᱚ ᱦᱟᱸᱜ ᱟᱨ ᱵᱟᱝ ᱨᱩᱣᱟᱹ ᱦᱟᱹᱥᱩ ᱞᱮᱠᱷ ᱦᱟᱸᱜ ᱵᱟᱢ ᱦᱮᱡ ᱫᱟᱲᱮᱭᱟᱜ-ᱟ ᱱᱚᱜ-ᱚ ᱱᱟ ᱢᱤᱫᱴᱟᱝ ᱯᱷᱮᱠᱴ ᱾ ᱮᱸ ᱯᱷᱮᱠᱴ ᱠᱟᱱᱟ
ᱟᱨ ᱱᱮᱛᱟᱨ ᱫᱤᱱ ᱫᱚ ᱡᱟᱹᱥᱛᱤ ᱠᱟᱭᱛᱮ ᱟᱛᱳ ᱟ ᱱᱮᱛᱟᱨ ᱫᱤᱱ ᱫᱚ ᱡᱟᱹᱥᱛᱤ ᱠᱟᱭᱛᱮ ᱟᱛᱩ ᱴᱚᱞᱟ ᱨᱮ ᱧᱮᱞ ᱵᱟᱲᱟ ᱦᱩᱭᱩᱜ ᱠᱟᱱᱟ ᱡᱟᱦᱟᱸᱭ ᱦᱟᱨᱟ ᱡᱩᱣᱟᱹᱱ ᱜᱤᱫᱽᱨᱟᱹ ᱠᱚ ᱢᱮᱱᱟᱜ ᱦᱚᱭ ᱦᱮᱸ ᱵᱮᱥᱤᱨ ᱵᱟᱜᱤ ᱜᱮ ᱚ ᱚᱞᱚᱜ ᱯᱟᱲᱦᱟᱣ ᱠᱚ ᱵᱟᱹᱜᱤᱭᱮᱜᱼᱟ᱾ ᱡᱟᱦᱟᱸᱭ ᱠᱚ ᱠᱟᱹᱴᱤᱡ ᱚᱲᱟᱜ ᱦᱚᱲ ᱥᱮ ᱟᱭᱳᱵᱟᱵᱟ ᱠᱟᱹᱴᱤᱡ ᱠᱚ ᱯᱟᱲᱦᱟᱣ ᱫᱤᱠ ᱫᱤᱭᱮ ᱫᱤᱥ ᱦᱩᱫᱤᱥ ᱛᱟᱦᱮᱱ ᱵᱟᱝ ᱛᱟᱦᱮᱱ ᱢᱟᱱᱮ ᱢᱤᱫᱴᱟᱝ ᱟᱜᱟᱢ ᱫᱤᱱᱟᱜ ᱪᱤᱱᱛᱟᱹ ᱵᱷᱟᱵᱱᱟ ᱛᱟᱦᱮᱱᱟ ᱡᱮ ᱜᱤᱫᱽᱨᱟᱹᱧ ᱢᱟᱨᱟᱝ ᱦᱚᱲᱤᱧ ᱡᱩᱫᱮ ᱛᱤᱧᱟ ᱛᱟᱦᱚᱞᱮ ᱩᱱᱠᱩ ᱫᱚ ᱜᱤᱫᱽᱨᱟᱹ ᱠᱚ ᱡᱟᱹᱥᱛᱤ ᱠᱟᱭ ᱛᱮ ᱵᱟᱠᱚ ᱫᱟᱸᱬᱟ ᱦᱚᱪᱚ ᱟᱠᱚᱣᱟ ᱥᱮ ᱚᱨᱠᱮᱥᱴᱟᱨ ᱢᱟ ᱯᱟᱛᱟ ᱠ ᱠᱚ ᱦᱟᱱᱟ ᱱᱟᱣᱟ ᱡᱟᱦᱟᱸ ᱚᱱᱩᱥᱴᱷᱟᱱ ᱠᱚ ᱦᱩᱭᱩᱜᱼᱟ ᱥᱮ ᱡᱟᱦᱟᱸ ᱠᱚ ᱟᱵᱚᱣᱟᱜ ᱦᱩᱭᱩᱜ ᱛᱟᱵᱚᱱᱟ ᱾ ᱵᱟᱠᱚ ᱫᱟᱬᱟ ᱦᱚᱪᱚ ᱟᱠᱚᱣᱟ ᱚᱞᱚᱜ ᱯᱟᱲᱦᱟᱣ ᱥᱮᱫ ᱜᱮ ᱵᱮᱥᱤ ᱠᱚ ᱤᱭᱟᱹ ᱠᱚᱣᱟ ᱾